ᱟᱸᱡᱚᱢᱚᱜ ᱠᱟᱱᱟ ᱛᱚ ᱾
ᱦᱩᱸ ᱟᱸᱡᱚᱢ ᱧᱟᱢᱚᱜ ᱠᱟᱱᱟ᱾
ᱟᱪᱪᱷᱟ ᱛᱚᱵᱮ ᱦᱳᱭ ᱱᱟᱯᱟᱭ ᱵᱟᱲᱟ ᱜᱮ ᱜᱚᱝᱠᱮ ᱟᱢᱫᱟ ᱠᱤᱪᱷᱩ ᱜᱮ ᱞᱟᱝ ᱜᱚᱞ ᱯᱷᱚ ᱫᱚᱞᱟᱝ ᱜᱚᱞᱯᱷᱚ ᱠᱮᱜ-ᱟ ᱱᱤᱛᱚᱜ ᱫᱚ ᱠᱟᱹᱴᱤᱡ ᱥᱮᱭ ᱦᱚᱜ-ᱚᱭ ᱥᱮᱸᱫᱽᱨᱟ ᱛᱤᱭᱚᱜ ᱵᱟᱞᱟᱝ ᱜᱚᱞᱯᱷᱚᱣ ᱠᱟᱜ-ᱟ ᱦᱮᱸᱥᱮ ᱚᱱᱟ ᱠᱚ ᱠᱟᱹᱴᱤᱡ ᱞᱟᱝ ᱜᱚᱞᱯᱷᱚ ᱠᱟᱜ ᱜᱮ ᱛᱚᱵᱮ ᱥᱮ ᱜᱚᱝᱠᱮ ᱦᱚᱸᱜ-ᱚᱭ ᱟᱯᱮ ᱫᱚ ᱠᱚ ᱥᱮᱸᱫᱽᱨᱟ ᱫᱚᱢ ᱨᱟᱹᱥᱠᱟᱹᱜ ᱜᱮᱭᱟ ᱥᱮ ᱵᱟᱝ
ᱦᱮᱸ ᱟᱞᱮᱥᱮᱫ ᱫᱚ ᱥᱮᱸᱫᱽᱨᱟ ᱠᱚ ᱢᱮᱛᱟᱜ ᱚᱱᱠᱟ ᱵᱤᱨ-ᱵᱩ ᱵᱤᱨ ᱠᱚᱫᱚ ᱠᱟᱹᱴᱤᱡ ᱥᱟᱺᱜᱤᱧ ᱜᱮᱭᱟ ᱛᱚ ᱟᱫᱚ ᱡᱟᱦᱟᱸᱛᱤᱥ ᱢᱤᱫ ᱫᱷᱟᱣ ᱵᱟᱨ ᱫᱷᱟᱣ ᱜᱮᱞᱮ ᱪᱟᱞᱟᱜ ᱜᱮᱭᱟ ᱡᱮᱢᱚᱱ ᱢᱟᱨᱟᱝ ᱧᱚᱜᱟᱜ ᱥᱮᱸᱫᱽᱨᱟ ᱚᱱᱟ ᱜᱮᱞᱮ ᱪᱟᱞᱟᱜ ᱜᱮᱭᱟ ᱛᱟᱦᱚᱞᱮ ᱟᱯᱮ ᱥᱮᱫ ᱫᱚ ᱪᱮᱫ ᱞᱮᱠᱟ ᱥᱮᱸᱫᱽᱨᱟ ᱯᱮ ᱪᱟᱜ-ᱟ?
ᱦᱳᱭ ᱟᱞᱮ ᱥᱮᱫ ᱦᱚᱸ ᱢᱟᱨᱟᱝ ᱢᱟ ᱪᱟᱞᱟᱣ ᱦᱚᱸᱞᱮ ᱪᱟᱞᱟᱜ ᱜᱮᱭᱟ, ᱟᱫᱚ ᱠᱟᱹᱴᱤᱡ ᱦᱚᱜ-ᱚᱭ ᱥᱩᱨ ᱥᱩᱯᱩᱨ ᱠᱚᱨᱮᱱᱟᱜ ᱜᱤᱧ ᱞᱟᱹᱭᱟᱢ ᱠᱟᱱᱟ ᱢᱟᱲᱟᱝ ᱛᱮ ᱦᱮᱸ ᱥᱮ, ᱥᱟᱹᱜᱤᱧ ᱢᱞᱮ ᱪᱟᱞᱟᱜ ᱪᱟᱞᱟᱜ ᱜᱮ ᱛᱚ ᱟᱞᱮ ᱫᱚ ᱦᱚᱜ-ᱚᱭ ᱠᱚᱸᱜ ᱠᱚᱫᱚᱞᱮ ᱥᱮᱸᱫᱽᱨᱟ ᱠᱚ ᱛᱟᱦᱮᱸᱱᱟ ᱵᱟᱹᱞᱮ ᱜᱮ ᱟᱨ ᱠᱚᱸᱜ ᱡᱤᱞ ᱦᱚᱸ ᱫᱚᱢᱮ ᱵᱷᱟᱞᱮ ᱜᱮ ᱥᱤᱵᱤᱞ ᱫᱚ ᱥᱤᱵᱤᱞᱟ ᱛᱚ ᱟᱞᱮ ᱫᱚ ᱠᱚᱸᱜ ᱠᱚᱫᱚᱞᱮ ᱴᱚᱯᱚᱜ ᱠᱚ ᱛᱟᱦᱮᱸᱱᱟ ᱥᱮ ᱚᱱᱠᱟ ᱨᱟᱱ ᱠᱚᱞᱮ ᱮᱢᱟ ᱠᱚ ᱛᱟᱦᱮᱸᱱ ᱜᱮᱭᱟ, ᱟᱯᱮ ᱫᱚ ᱠᱚᱸᱜ ᱠᱚᱫᱚ ᱚᱠᱟ ᱞᱮᱠᱟ ᱯᱮ ᱥᱮᱸᱫᱽᱨᱟ ᱠᱚ ᱛᱟᱦᱮᱸᱱᱟ?
ᱦᱩᱸ ᱟᱞᱮᱥᱮᱫ ᱫᱚ ᱚᱱᱟ ᱤᱭᱟᱹᱞᱮ ᱚᱱᱟ ᱫᱚᱠᱟᱱ ᱠᱚᱨᱮ ᱯᱟᱥᱤ ᱵᱟᱵᱮᱨ ᱧᱟᱢᱚᱜ-ᱟ ᱚᱱᱟ ᱯᱟᱥᱤ ᱵᱟᱵᱮᱨ ᱜᱮᱞᱮ ᱚᱴᱟᱣ ᱛᱟᱯᱚᱨᱮ ᱚᱱᱟ ᱯᱟᱹᱥᱤ ᱠᱚᱣᱟᱞᱮ ᱟᱫᱚ ᱟᱨ ᱡᱮᱢᱚᱱ ᱚᱱᱮ ᱦᱟᱹᱠᱩ ᱠᱟᱴᱟ ᱛᱮᱦᱚᱸ ᱦᱟᱹᱠᱩ ᱵᱟᱭ ᱠᱟᱛᱮᱫ ᱞᱮ ᱚᱱᱟ ᱛᱮᱦᱚᱸᱞᱮ ᱡᱷᱟᱹᱞᱤ ᱠᱚᱜᱮᱭᱟ᱾ ᱦᱩᱸ ᱦᱩᱸ ᱾
ᱟᱪᱪᱷᱟ ᱛᱚᱵᱮ ᱟᱹᱰᱤ ᱱᱟᱯᱟᱭ᱾ ᱦᱳᱭ ᱛᱚᱵᱮ ᱦᱚᱸᱜ-ᱚᱭ ᱜᱩᱰᱩ ᱥᱮᱸᱫᱽᱨᱟ ᱜᱩᱰᱩ ᱠᱚᱫᱚ ᱯᱮ ᱟᱯᱮ ᱫᱚ ᱦᱚᱜ-ᱚᱭ ᱮᱸ ᱡᱚᱠᱷᱚᱱ ᱦᱳᱲᱳ ᱦᱩᱭᱩᱜ-ᱟ ᱦᱮᱸᱥᱮ ᱛᱚᱠᱷᱚᱱ ᱜᱩᱰᱩ ᱯᱟᱹᱥᱤ ᱠᱚᱫᱚᱯᱮ ᱚᱰᱟᱣ ᱜᱮᱭᱟ ᱥᱮ ᱵᱟᱝ? ᱟᱞᱮᱥᱮᱫ ᱫᱚ ᱡᱟᱹᱥᱛᱤ ᱠᱚ ᱚᱰᱟᱣᱟ᱾
ᱦ ᱟᱞᱮ ᱥᱮᱫ ᱫᱚ ᱜᱩᱰᱩ ᱯᱟᱹᱥᱤ ᱵᱚᱞᱛᱮ ᱜᱮ ᱢᱮᱱᱟᱜ-ᱟ ᱚᱱᱟ ᱥᱚᱴᱠᱟ ᱵᱚᱞᱮ ᱢᱤᱫᱴᱟᱝ ᱡᱤᱱᱤᱥ ᱢᱮᱱᱟᱜ-ᱟ ᱚᱱᱟ ᱥᱚᱴᱠᱟ ᱡᱮᱢᱚᱱ ᱦᱩᱲᱩ ᱵᱤᱞᱮ ᱥᱩᱢᱚᱭ ᱩᱱ ᱯᱩᱨᱟᱹ ᱥᱚᱴᱠᱟ ᱛᱮᱞᱮ ᱡᱟᱹᱞᱤ ᱠᱚᱜᱮᱭᱟ ᱟᱨ ᱟᱯᱮ ᱥᱮᱫ ᱫᱚ ᱛᱟᱦᱚᱞᱮ ᱚᱱᱠᱟᱱᱟᱜ ᱜᱩᱰᱩ ᱡᱷᱟᱹᱞᱤᱭᱟᱜ ᱠᱚᱫᱚ ᱥᱚᱴᱠᱟ ᱵᱚᱞᱛᱮᱯᱮ ᱵᱟᱲᱟᱭ ᱜᱮᱭᱟ ᱥᱮ ᱵᱟᱝ?
ᱦᱳᱭ ᱡᱟᱦᱟᱸ ᱫᱚ ᱤᱭᱟᱹ ᱨᱤᱰᱟᱹ ᱠᱟᱜ-ᱟ ᱜᱩᱰᱩ ᱚᱱᱟ ᱚᱱᱟ ᱜᱮᱞᱮ ᱟᱞᱮ ᱫᱚᱞᱮ ᱜᱩᱰᱩ ᱯᱟᱥᱮ ᱞᱮ ᱞᱟᱹᱭ ᱜᱮ ᱛᱟᱦᱮᱱ ᱜᱮᱭᱟ ᱟᱨ ᱥᱟᱶ ᱜᱩᱰᱩ ᱥᱮᱸᱫᱽᱨᱟ ᱫᱚ ᱱᱚᱝᱠᱟ ᱦᱚᱞᱮ ᱪᱟᱞᱟᱜ ᱜᱮᱭᱟ ᱡᱟᱦᱟᱸ ᱫᱚ ᱥᱟᱨᱜᱟ ᱜᱩᱰᱩ ᱥᱮ ᱮᱢᱟᱱ ᱜᱩᱰᱩ ᱢᱮᱱᱟᱜ ᱟᱠᱟᱜ ᱠᱚᱣᱟ ᱡᱷᱟᱹᱞᱤ ᱠᱚᱦᱚᱸᱞᱮ ᱡᱷᱟᱹᱞᱤ ᱠᱚᱣᱟ ᱥᱮ ᱫᱟᱞ ᱜᱚᱡ ᱠᱟᱣᱟᱞᱮ ᱟᱨ ᱟᱲᱮ ᱛᱟᱲᱟᱣ ᱢᱟᱞᱮ ᱪᱟᱞᱟᱜ ᱜᱮᱭᱟ ᱛᱚᱵᱮ ᱟᱯᱮ ᱫᱚ ᱟᱲᱮ ᱛᱟᱲᱟᱣ ᱥᱮ ᱜᱩᱰᱩ ᱥᱟᱨᱜᱟ ᱜᱚᱡ ᱫᱚᱯᱮ ᱦᱮᱞᱟᱜ ᱜᱮᱭᱟ ᱥᱮ? ᱵᱟᱝᱟ
ᱦᱮᱸ ᱟᱹᱲᱮ ᱚᱱᱟ ᱟᱹᱲᱮ ᱛᱟᱲᱟᱣ ᱦᱚᱸᱞᱮ ᱪᱟᱞᱟᱣ ᱵᱟᱲᱟᱜ ᱜᱮᱭᱟ ᱛᱟᱦᱮᱸ ᱟᱨ ᱤᱭᱟᱹ ᱠᱚᱦᱚᱸ ᱟᱞᱮ ᱥᱮᱫ ᱫᱚ ᱚᱱᱟ ᱢᱤᱫᱴᱟᱝ ᱡᱮ ᱟᱲᱮ ᱛᱟᱲᱟᱣ ᱨᱮᱜᱮ ᱯᱩᱨᱟᱹ ᱟᱹᱰᱤ ᱜᱟᱱ ᱜᱩᱰᱩ ᱠᱚ ᱛᱟᱦᱮᱱᱟ ᱟᱫᱚ ᱟᱯᱮ ᱟᱯᱮᱥᱮᱫ ᱫᱚ ᱪᱮᱫᱠᱟ ᱢᱤᱫᱴᱟᱝ ᱛᱟᱲᱟᱣ ᱠᱟᱛᱮ ᱛᱤᱱᱟᱹᱜ ᱜᱟᱱ ᱜᱩᱰᱩ ᱠᱚᱯᱮ ᱧᱟᱢ ᱵᱟᱲᱟ ᱠᱚᱣᱟ ᱥᱮ?
ᱟᱞᱮ ᱫᱚ ᱦᱚᱸᱜ-ᱚᱭ ᱢᱤᱫᱴᱟᱝ ᱛᱟᱲᱟᱣ ᱠᱟᱛᱮᱜ ᱡᱟᱹᱥ ᱛᱤ ᱜᱮ ᱜᱩᱰᱩ ᱫᱚᱞᱮ ᱧᱟᱢ ᱫᱚᱞᱮ ᱧᱟᱢ ᱠᱚᱣᱟ, ᱚᱱᱠᱟ ᱡᱟᱦᱟᱸ ᱫᱚ ᱟᱹᱲᱮ ᱛᱟᱲᱟᱣ ᱠᱟᱛᱮ ᱟᱞᱮ ᱫᱚ ᱚᱸᱜᱽ ᱞᱟᱦᱟᱭᱟᱞᱮ ᱢᱟᱲᱟᱝ ᱛᱮ ᱪᱮᱫᱟᱜ ᱥᱮ ᱜᱩᱰᱩ ᱫᱚ ᱢᱤᱫᱴᱮᱱ ᱞᱮ ᱡᱟᱣᱨᱟ ᱠᱚᱭᱟ ᱦᱟᱱ ᱛᱮ ᱡᱟᱦᱟᱸ ᱛᱤᱱᱟᱹᱜ ᱴᱟᱜ ᱵᱷᱩᱜᱟᱹᱜ ᱢᱮᱱᱟᱜ ᱟᱠᱟᱫᱟ ᱜᱩᱰᱩ ᱠᱚᱠᱚ ᱩᱱᱟᱹᱜ ᱵᱷᱩᱜᱟᱹᱜ ᱠᱷᱚᱡ ᱥᱩ ᱯᱩᱨᱟᱹ ᱦᱟᱱᱛᱮ ᱠᱷᱚᱡ ᱞᱮ ᱫᱟᱞ ᱢᱩᱪᱟᱹᱫᱟ᱾ ᱢᱩᱪᱟᱹᱫ ᱠᱷᱚᱡ ᱞᱮ ᱫᱟᱞ ᱟᱹᱜᱩᱭᱟ ᱫᱟᱞ ᱫᱟᱞ ᱛᱮ ᱦᱟᱸᱜ ᱵᱟᱱᱟᱨ ᱥᱮᱫ ᱥᱟᱭᱤᱰ ᱠᱷᱚᱡ ᱫᱟᱞ ᱫᱟᱞ ᱛᱮᱞᱮ ᱟᱹᱜᱩ ᱠᱚᱣᱟ ᱚᱸᱰᱮ ᱠᱟᱴᱟᱱ ᱞᱮ ᱛᱮᱭᱟᱨ ᱠᱮᱫ ᱜᱮ ᱚᱸᱰᱮ ᱠᱟᱴᱟᱱ ᱞᱮ ᱵᱮᱱᱟᱣ ᱚᱸᱰᱮ ᱞᱮ ᱦᱟᱥᱟ ᱛᱮᱞᱮ ᱛᱚᱯᱟ ᱠᱮᱫ ᱜᱮ ᱵᱷᱟᱜᱤ ᱞᱮᱠᱟ ᱚᱱᱟ ᱥᱟᱶᱛᱮ ᱟᱨᱚ ᱱᱚᱱᱛᱮ ᱠᱷᱚᱡ ᱦᱚᱸ ᱫᱟᱞ ᱫᱟᱞ ᱠᱟᱛᱮᱫ ᱞᱮ ᱟᱹᱜᱩ ᱟᱹᱜᱩᱭᱟ᱾ ᱛᱟᱯᱚᱨᱮ ᱚᱱᱠᱟ ᱜᱮᱞᱮ ᱤᱭᱟᱹᱭ ᱛᱟᱦᱮᱱᱟ ᱦᱮᱸ ᱥᱮ ᱟᱨ ᱟᱨ ᱡᱟᱦᱟᱸ ᱫᱚ ᱴᱩᱠᱩᱡ ᱨᱮ ᱚᱸᱜ ᱥᱟᱢᱵᱟᱣ ᱠᱟᱛᱮᱫ ᱞᱮ ᱚᱸᱜ ᱠᱚ ᱛᱟᱦᱮᱸᱱᱟ ᱜᱩᱰᱩ ᱠᱚ, ᱟᱫᱚ ᱟᱯᱮ ᱫᱚ ᱦᱚᱜ ᱚᱱᱠᱟ ᱴᱩᱠᱩᱡ ᱨᱮ ᱮᱸ ᱵᱩᱥᱩᱵ ᱠᱚ ᱥᱟᱵᱟᱣ ᱠᱟᱛᱮᱫ ᱚᱱᱠᱟ ᱯᱮ ᱚᱸᱜ ᱠᱚ ᱛᱟᱦᱮᱸᱱ ᱜᱮᱭᱟ ᱥᱮ ᱵᱟᱝ ᱜᱩᱰᱩ ᱠᱚ ᱫᱚ?
ᱦᱮᱸ ᱟᱞᱮ ᱦᱚᱸ ᱞᱮ ᱚᱸᱜ ᱵᱟᱲᱟ ᱟᱠᱟᱫ ᱠᱚᱣᱟ ᱡᱟᱦᱟᱸ ᱟᱫᱚ ᱚᱱᱟ ᱵᱟᱹᱫᱽ ᱠᱷᱮᱛ ᱠᱚᱨᱮᱱ ᱫᱚ ᱵᱟᱞᱮ ᱚᱸᱜ ᱵᱟᱲᱟ ᱠᱚᱣᱟ ᱡᱚᱠᱷᱚᱱ ᱡᱮᱢᱚᱱ ᱵᱷᱩᱞ ᱠᱟᱹᱭᱛᱮ ᱚᱲᱟᱜ ᱥᱮᱫ ᱚᱱᱟ ᱯᱟᱹᱭᱪᱤ ᱫᱷᱟᱨᱮ ᱠᱚᱨᱮ ᱵᱚᱞᱚᱱ ᱜᱮᱭᱟ ᱠᱚ ᱩᱱ ᱥᱚᱢᱚᱭ ᱫᱚ ᱚᱱᱟ ᱢᱟ ᱛᱟᱲᱟᱣ ᱠᱚ ᱵᱟᱝ ᱜᱟᱱᱚᱜ ᱜᱮᱭᱟ ᱚᱱᱟ ᱩᱱ ᱥᱚᱢᱚᱭ ᱜᱮᱞᱮ ᱚᱸᱜ ᱠᱚ ᱜᱮᱭᱟ, ᱟᱯᱮ ᱫᱚ ᱠᱷᱮᱛ ᱠᱚᱨᱮ ᱦᱚᱸᱯᱮ ᱚᱸᱜ ᱠᱚᱣᱟ ᱥᱮ ᱪᱮᱫᱠᱟ ᱯᱮ ᱯᱮ ᱚᱸᱜ ᱠᱣᱭᱟ ᱚᱱᱟ ᱚᱲᱟᱜ
ᱦᱳᱭ ᱦᱳᱭ ᱠᱷᱮᱛ ᱠᱷᱮᱛ ᱠᱚᱨᱮ ᱦᱚᱸᱞᱮ ᱚᱸᱜ ᱠᱚᱣᱟ ᱛᱟᱲᱟᱣ ᱦᱚᱸᱞᱮ ᱛᱟᱲᱟᱣ ᱠᱚᱣᱟ᱾ ᱚᱸᱜ ᱠᱟᱛᱮᱜ ᱜᱮ ᱞᱮ ᱛᱟᱲᱟᱣ ᱠᱚᱣᱟ ᱦᱮᱸᱥᱮ ᱟᱫᱚ ᱛᱟᱲᱟᱣ ᱦᱚᱸᱞᱮ ᱛᱚᱲᱟᱣ ᱜᱮᱭᱟ ᱵᱷᱟᱹᱜᱤ ᱜᱮ ᱟᱨ ᱚᱝᱠᱟ ᱚᱱᱠᱟ ᱜᱩᱰᱩ ᱯᱤᱴᱷᱟᱹ ᱥᱮ ᱜᱩᱰᱩ ᱞᱮᱴᱚ ᱠᱚᱫᱚᱯᱮ ᱡᱚᱢ ᱜᱮᱭᱟ ᱥᱮ ᱵᱟᱝ ᱟᱯᱮᱥᱮᱫ ᱫᱚ?
ᱟᱞᱮᱥᱮᱫ ᱫᱚ ᱯᱤᱴᱷᱟᱹ ᱵᱚᱞᱛᱮ ᱯᱤᱴᱷᱟᱹ ᱟᱞᱮ ᱥᱮᱥ ᱫᱚ ᱡᱚᱢ ᱦᱳᱭ ᱠᱟᱱᱟ ᱠᱤᱱᱛᱩ ᱜᱚᱰᱳ ᱞᱮᱴᱚ ᱫᱚ ᱵᱟᱝ ᱡᱚᱢ ᱵᱟᱲᱟ ᱦᱳᱭ ᱠᱟᱱᱟ, ᱟᱯᱮ ᱥᱮᱫ ᱫᱚ ᱞᱮᱴᱚ ᱵᱟᱲᱟ ᱠᱚ ᱜᱮᱭᱟ ᱯᱮ?
ᱦᱳᱭ ᱜᱩᱰᱩ ᱜᱮᱞᱮ ᱞᱮᱴᱚ ᱵᱟᱲᱟᱣ ᱟᱠᱟᱫ ᱠᱚ ᱜᱮᱭᱟ ᱥᱤᱵᱤᱞ ᱦᱚᱸ ᱥᱤᱵᱤᱞ ᱜᱮᱭᱟ᱾ ᱠᱟᱹᱴᱤᱡ ᱠᱟᱹᱴᱤᱡ ᱠᱩᱴᱤ ᱠᱟᱛᱮᱫ ᱦᱮᱸᱥᱮ ᱟᱨ ᱛᱚᱵᱮ ᱦᱚᱸᱜᱼᱚᱱᱟ ᱢᱟ ᱜᱩᱰᱩ ᱥᱮᱸᱫᱽᱨᱟ ᱞᱟᱝ ᱜᱚᱞᱯᱚ ᱛᱚᱵᱮ ᱦᱚᱸᱜᱼᱚᱭ ᱟᱯᱮ ᱥᱮᱫ ᱫᱚ ᱤᱭᱟᱹ ᱦᱚᱸᱜᱼᱚᱝᱠᱟ ᱡᱟᱦᱟᱸ ᱫᱚ ᱩᱱᱠᱩ ᱰᱟᱹᱠ ᱠᱚᱫᱚ ᱯᱮ ᱥᱮᱸᱫᱽᱨᱟ ᱠᱚᱣᱟ ᱥᱮ ᱵᱟᱝᱟ?
ᱦᱮᱸ ᱟᱫᱚ ᱰᱟᱹᱠ ᱵᱚᱞᱛᱮ ᱟᱞᱮᱥᱮᱫ ᱫᱚ ᱥᱮᱭᱨᱚᱠᱚᱢ ᱫᱚ ᱚᱱᱠᱟ ᱞᱟᱴᱟ ᱜᱟᱪᱟᱲ ᱠᱚ ᱰᱟᱹᱠ ᱢᱟ ᱞᱟᱴᱟ ᱜᱟᱡᱟᱲ ᱞᱟᱴᱟ ᱜᱟᱡᱟᱲ ᱠᱚᱨᱮ ᱠᱚ ᱛᱟᱦᱮᱱᱟ, ᱟᱫᱚ ᱟᱞᱮᱥᱮᱫ ᱢᱟ ᱥᱮᱨᱚᱠᱚᱢ ᱞᱟᱴᱟ ᱜᱟᱡᱟᱲ ᱠᱚᱫᱚ ᱵᱟᱹᱱᱩᱜᱼᱟ, ᱠᱷᱮᱛ ᱠᱚᱜᱮ ᱵᱤᱥᱤ ᱢᱮᱱᱟᱜᱼᱟ ᱛᱚ ᱤᱱᱟᱹᱛᱮ ᱰᱟᱹᱠ ᱠᱚᱫᱚ ᱵᱮᱥᱤ ᱵᱟᱹᱱᱩᱜ ᱠᱚᱣᱟ, ᱟᱫᱚ ᱪᱟᱞᱟᱣ ᱫᱚᱞᱮ ᱪᱟᱞᱟᱜ ᱜᱮᱭᱟ ᱚᱱᱟ ᱯᱟᱥᱮᱨ ᱟᱛᱩ ᱠᱚᱨᱮ ᱚᱱᱟ ᱠᱚᱨᱮ ᱞᱟᱴᱟ ᱠᱚ ᱢᱮᱱᱟᱜ ᱜᱮᱭᱟ᱾ ᱰᱟᱹᱠ ᱠᱚᱫᱚ ᱦᱮᱸ ᱩᱱᱠᱩ ᱫᱚ ᱟᱹᱰᱤ ᱠᱚ ᱥᱤᱱᱤᱭᱟᱨ ᱜᱮᱭᱟ ᱛᱚ ᱜᱚᱡ ᱛᱮ ᱠᱟᱹᱴᱤᱡ ᱢᱩᱥᱠᱤᱞ ᱜᱮᱭᱟ᱾
ᱦᱳᱭ ᱟᱞᱮ ᱥᱮᱫ ᱫᱚ ᱰᱟᱹᱠ ᱫᱚ ᱱᱚᱝᱠᱟ ᱠᱟᱛᱮ ᱞᱮ ᱥᱮᱸᱫᱽᱨᱟ ᱠᱚᱣᱟ, ᱢᱟᱲᱟᱝ ᱛᱮ ᱡᱟᱦᱟᱸ ᱫᱚ ᱡᱷᱟᱹᱞᱤ ᱞᱮ ᱚᱰᱟᱣ ᱛᱟᱦᱮᱱᱟ, ᱡᱷᱟᱹᱞᱤ ᱚᱰᱟᱣ ᱠᱟᱛᱮ ᱰᱟᱹᱠ ᱢᱤᱫ ᱥᱟᱜ ᱤᱭᱟᱹ ᱞᱟᱴᱟ ᱜᱟᱡᱟᱨ ᱠᱷᱚᱱ ᱞᱮ ᱜᱷᱚᱲᱜᱟ ᱜᱷᱚᱲᱜᱟ ᱛᱮᱞᱮ ᱦᱤᱡᱩᱜᱼᱟ ᱦᱮᱸ ᱥᱮ᱾ ᱟᱨ ᱚᱱᱠᱟ ᱜᱮ ᱡᱩᱫᱤ ᱰᱟᱹᱠ ᱮ ᱛᱟᱦᱮᱱᱟ ᱦᱮᱸᱥᱮ ᱚᱱᱠᱟᱜᱮ ᱟᱡ ᱫᱚ ᱫᱟᱹᱲ ᱛᱮ ᱫᱟᱹᱲ ᱟᱛᱮ ᱚᱱᱟ ᱡᱷᱟᱹᱞᱤ ᱨᱮ ᱧᱤᱨ ᱥᱟᱢᱵᱟᱜᱼᱟ ᱟᱨ ᱡᱷᱟᱹᱞᱤᱭᱮᱱ ᱜᱮ᱾ ᱟᱫᱚ ᱟᱯᱮᱥᱮᱫ ᱫᱚ ᱚᱱᱠᱟ ᱫᱚ ᱵᱟᱯᱮ ᱡᱷᱟᱹᱞᱤᱭᱮᱫ ᱠᱚᱣᱟ?
ᱦᱮᱸ ᱦᱮᱸ ᱟᱫᱚ ᱟᱞᱮᱥᱮᱫ ᱫᱚ ᱚᱱᱠᱟ ᱯᱟᱹᱥᱤ ᱞᱮ ᱚᱰᱟᱣ ᱟᱠᱚᱣᱟ ᱡᱮᱢᱚᱱ ᱟᱫᱚ ᱯᱟᱹᱥᱤ ᱵᱟ ᱚᱱᱟ ᱡᱟᱦᱟᱸ ᱠᱚᱨᱮ ᱠᱚ ᱛᱟᱦᱮᱱᱟ ᱟᱫᱚ ᱚᱱᱟᱨᱮ ᱟᱹᱛᱤᱧ ᱟᱹᱛᱤᱧ ᱛᱮ ᱦᱤᱡᱩᱜᱼᱟ ᱚᱸᱰᱮ ᱦᱚᱸ ᱚᱱᱟᱨᱮ ᱯᱟᱹᱥᱤᱜᱼᱟᱭ ᱟᱨᱠᱤ ᱚᱱᱟ ᱠᱷᱟᱧ ᱟᱫᱚ ᱠᱩᱢᱟ ᱟᱰᱤ ᱠᱚ ᱪᱟᱞᱟᱜ ᱜᱮᱭᱟ ᱤᱱᱟᱹᱛᱮ ᱤᱭᱟᱹ ᱠᱟᱛᱮ ᱵᱷᱟᱜᱤ ᱴᱷᱤᱠ ᱯᱟᱹᱥᱤ ᱠᱚ ᱚᱰᱟᱣ ᱦᱩᱭᱩᱜᱼᱟ ᱟᱨ ᱟᱯᱮ ᱥᱮᱫ ᱫᱚ? ᱛᱟᱦᱚᱞᱮ ᱯᱟᱹᱥᱤ ᱜᱮᱥᱮ ᱪᱮᱫ ᱞᱮᱠᱟ ᱠᱟᱛᱮᱯᱮ ᱡᱟᱹᱞᱤ ᱠᱚᱜᱮᱭᱟ ᱩᱱᱠᱩ ᱫᱚ᱾
ᱦᱳᱭ ᱟᱞᱮ ᱫᱚ ᱚᱱᱠᱟ ᱰᱟᱹᱠ ᱫᱚ ᱵᱮᱥᱤᱨ ᱵᱷᱟᱜᱽ ᱞᱮ ᱤᱭᱟᱹ ᱠᱚᱣᱟ ᱱᱩᱠᱩ ᱡᱷᱟᱹᱞᱤ ᱠᱚᱣᱟ᱾ ᱯᱩᱛᱷᱤᱞᱮ ᱚᱱᱠᱟ ᱫᱟᱜ ᱨᱮᱞᱮ ᱡᱷᱟᱹᱞᱤ ᱠᱚᱜᱮᱭᱟᱹ ᱚᱱᱟ ᱡᱷᱟᱹᱞᱤ ᱠᱚᱛᱮ ᱞᱮ ᱡᱷᱟᱹᱞᱤ ᱠᱚ ᱛᱟᱦᱮᱱᱟ ᱟᱨᱞᱮ ᱥᱟᱵ ᱠᱚ ᱛᱟᱦᱮᱱᱟ ᱚᱱᱟ ᱥᱟᱶᱛᱮ ᱟᱢᱫᱟ ᱡᱟᱭᱜᱟ ᱨᱮ ᱚᱱᱠᱟ ᱛᱤᱛᱨᱤ ᱦᱚᱸᱞᱮ ᱚᱱᱠᱟ ᱠᱟᱛᱮᱜ ᱜᱮᱞᱮ ᱡᱷᱟᱟᱹᱞᱤ ᱠᱚ ᱛᱟᱸᱦᱮᱱᱟ ᱾ ᱡᱷᱟᱹᱞᱤ ᱠᱚ ᱛᱟᱦᱮ ᱞᱮᱭᱟ ᱛᱤᱫᱽᱨᱟᱹ ᱠᱚ ᱦᱮᱸ ᱥᱮ ᱟᱫᱚ ᱟᱯᱮ ᱫᱚ ᱚᱱᱠᱟ᱾ ᱛᱤᱛᱨᱤ ᱠᱚᱫᱚ ᱯᱮ ᱥᱮᱸᱫᱽᱨᱟ ᱠᱚᱣᱟ ᱥᱮ ᱵᱟᱝ ᱥᱮ ᱯᱟᱹᱥᱤ ᱠᱚᱯᱮ ᱚᱰᱟᱣᱚᱮᱭᱟ ᱥᱮ ᱵᱟᱝ ᱛᱤᱛᱨᱤ ᱯᱟᱹᱥᱤ ᱠᱚ? ᱛᱤᱛᱨᱤ ᱛᱤᱛᱨᱤ ᱛᱤᱛᱨᱤ ᱛᱤᱛᱨᱤ᱾
ᱚ ᱛᱤᱛᱨᱤ ᱵᱚᱞᱛᱮ ᱩᱱᱠᱩ ᱫᱚ ᱵᱟᱝ ᱧᱮᱞ ᱦᱩᱭ ᱟᱠᱟᱱᱟ ᱟᱫᱚ ᱧᱩᱛᱩᱢ ᱫᱚ ᱟᱸᱡᱚᱢ ᱵᱟᱲᱟ ᱦᱩᱭ ᱟᱠᱟᱱᱟ ᱠᱤᱱᱛᱩ ᱟᱞᱮᱥᱮᱫ ᱫᱚ ᱵᱟᱹᱱᱩᱜ ᱠᱚᱣᱟ ᱥᱮᱨᱚᱠᱚᱢ ᱟᱯᱮ ᱥᱮᱫ ᱫᱚ ᱛᱟᱦᱚᱞᱮ ᱪᱮᱫ ᱞᱮᱠᱟ ᱢᱮᱱᱟᱜ ᱠᱚᱣᱟ ᱛᱤᱛᱨᱤ ᱠᱚ᱾
ᱟᱞᱮ ᱥᱮᱫ ᱦᱚᱸ ᱵᱷᱟᱞᱮ ᱯᱚᱨᱤᱢᱟᱱ ᱨᱮᱜᱮ ᱢᱮᱱᱟᱜ ᱫᱚ ᱢᱮᱱᱟᱜ ᱠᱟᱜ ᱠᱚᱣᱟ ᱡᱟᱹᱥᱛᱤ ᱜᱮ ᱟᱨ ᱵᱷᱟᱜᱤ ᱜᱮᱞᱮ ᱥᱮᱸᱫᱽᱨᱟ ᱞᱮ ᱥᱮᱸᱫᱽᱨᱟ ᱠᱚᱣᱟ ᱥᱤᱢ ᱞᱮᱠᱟ ᱥᱤᱢ ᱞᱮᱠᱟ ᱠᱚ ᱧᱮᱞᱚᱜᱼᱟ ᱥᱤᱢ ᱞᱮᱠᱟ᱾ ᱮᱸ ᱩᱱᱠᱩ ᱫᱚ ᱡᱟᱹᱥᱛᱤ ᱠᱚ ᱧᱮᱞᱚᱜᱼᱟ ᱜᱚᱴᱟ ᱠᱚ ᱧᱤᱨ ᱵᱟᱲᱟᱭᱟ ᱜᱚᱴᱟ ᱠᱚ ᱫᱟᱹᱲ ᱵᱟᱲᱟᱭᱟ᱾ ᱛᱟᱦᱮᱱᱟ ᱥᱤᱢ ᱞᱮᱠᱟ ᱦᱮᱸᱥᱮ ᱦᱳᱭ ᱩᱱᱠᱩ ᱠᱚ ᱢᱮᱛᱟᱣᱟ ᱠᱚᱣᱟ ᱛᱤᱛᱨᱤ ᱟᱫᱚᱢ ᱧᱮᱞ ᱟᱠᱟᱫ ᱠᱚᱣᱟ ᱥᱮ ᱵᱟᱝ?
ᱚ ᱤᱧ ᱫᱚ ᱵᱟᱹᱧ ᱧᱮᱞ ᱵᱟᱲᱟ ᱟᱠᱟᱫ ᱠᱚ ᱛᱟᱦᱮᱸᱫ ᱟᱞᱮ ᱥᱮᱫ ᱫᱚ ᱵᱟᱠᱚ ᱧᱮᱞ ᱵᱟᱲᱟ ᱦᱮᱸ ᱛᱟᱯᱚᱨᱮ ᱩᱱᱠᱩ ᱤᱭᱟᱹ ᱠᱚᱫᱚ ᱠᱚ ᱟᱯᱮᱥᱮᱫ ᱫᱚ ᱪᱮᱫᱠᱟ ᱚᱱᱠᱟ ᱵᱤᱨ ᱵᱩᱨᱩ ᱫᱤᱥᱚᱢ ᱛᱚ?
ᱦᱳᱭ ᱵᱚᱭᱦᱟ ᱟᱞᱮᱥᱮᱫ ᱫᱚ ᱮᱸ ᱵᱤᱨ ᱵᱩᱨᱩ ᱫᱤᱥᱟᱹᱢ ᱨᱮᱱᱟᱜ ᱠᱟᱜ ᱜᱮᱭᱟ ᱪᱮᱫᱟᱜ ᱥᱮ
ᱚᱲᱟᱜ ᱠᱚᱨᱮᱜᱮ ᱚᱲᱟᱜ ᱠᱚ ᱛᱟᱞᱮ ᱢᱮᱱᱟᱜ ᱟᱠᱟᱫ ᱛᱟᱞᱮᱭᱟ ᱟᱫᱚ ᱛᱚᱵᱮ ᱵᱚᱭᱟ ᱦᱚᱸᱜ ᱚᱭ ᱟᱯᱮᱥᱮᱫ ᱫᱚ ᱦᱮᱸ ᱚᱝᱠᱟ ᱴᱚᱰᱟᱝ ᱜᱮᱭᱟᱯᱮ ᱥᱮ ᱵᱤᱨ ᱵᱩᱨᱩ ᱢᱮᱱᱟᱜ ᱛᱟᱯᱮᱭᱟ?
ᱟ ᱵᱟᱝ ᱟᱞᱮᱥᱮᱫ ᱫᱚ ᱚᱝᱠᱟ ᱵᱤᱨ ᱵᱩᱨᱩ ᱠᱚᱫᱚ ᱵᱟᱹᱱᱩᱜᱼᱟ ᱡᱮ ᱱᱟᱢᱟᱞ ᱫᱤᱥᱚᱢ ᱛᱚ ᱟᱫᱚ ᱚᱱᱠᱟᱱ ᱪᱮᱬᱮ ᱠᱚᱫᱚ ᱥᱮᱨᱚᱠᱚᱢ ᱵᱟᱹᱱᱩᱜ ᱚᱠᱟ ᱫᱚ ᱢᱟᱨᱟᱜ ᱪᱮᱬᱮ ᱠᱚᱠᱚ ᱧᱮᱞ ᱵᱟᱲᱟᱜ ᱜᱮᱭᱟ ᱥᱮ ᱵᱟ?
ᱦᱳᱭ ᱚᱝᱠᱟ ᱟᱞᱮ ᱥᱮᱫ ᱫᱚ ᱢᱟᱨᱟᱜ ᱪᱮᱬᱮ ᱠᱚᱫᱚ ᱵᱟᱹᱱᱩᱜ ᱠᱟᱫ ᱠᱚᱜᱮ ᱜᱮᱭᱟ ᱩᱸ ᱵᱟᱫ ᱵᱟᱹᱠ ᱠᱤ ᱡᱟᱦᱟᱸᱭ ᱫᱚ ᱢᱤᱨᱩ ᱪᱮᱬᱮ ᱫᱩᱱᱫᱩ ᱪᱮᱬᱮ ᱠᱩ ᱠᱷᱚᱨ ᱪᱮᱬᱮ ᱠᱩ ᱩᱱᱠᱩ ᱠᱩᱜᱮ ᱢᱮᱱᱟᱜ ᱫᱚ ᱢᱮᱱᱟᱜ ᱠᱟᱜ ᱠᱚᱣᱟ ᱩᱱᱠᱩ ᱜᱮ ᱟᱞᱮᱥᱮᱫ ᱡᱟᱹᱥᱛᱤ ᱢᱮᱱᱟᱜ ᱠᱟᱜ ᱠᱚᱣᱟ ᱛᱚᱵᱮ ᱵᱚᱭᱦᱟ ᱦᱚᱸᱜ ᱚᱭ ᱟᱯᱮᱥᱮᱫ ᱫᱚ ᱦᱚ ᱚᱝᱠᱟᱱ ᱡᱟᱦᱟᱸᱱᱟᱜ ᱡᱤᱱᱤᱥ ᱠᱩ ᱧᱮᱞᱚᱜ ᱜᱮᱭᱟ ᱥᱮ ᱵᱟᱝ ᱧᱮᱞᱚᱜ ᱟᱹᱠᱩ ᱵᱤᱥᱮᱥ ᱠᱟᱭᱛᱮ ᱱᱚᱱᱛᱮ ᱮᱸᱜ ᱛᱚᱨᱦᱚᱫ ᱛᱚᱨᱦᱚᱫ ᱠᱚᱫᱚᱯᱮ ᱥᱮᱸᱫᱽᱨᱟ ᱠᱚᱣᱟ ᱥᱮ ᱵᱟᱝ?
ᱛᱚᱨᱦᱚᱫ ᱵᱳᱞᱛᱮ ᱥᱮᱸᱫᱽᱨᱟ ᱵᱳᱞᱛᱮ ᱦᱮᱸ ᱥᱮᱸᱫᱽᱨᱟ ᱦᱚᱞᱮ ᱩᱱᱠᱩ ᱦᱚᱸ ᱛᱚᱨᱦᱚᱫ ᱦᱚᱞᱮ ᱥᱮᱸᱫᱽᱨᱟ ᱠᱚᱣᱟ ᱟᱫᱚ ᱩᱱᱠᱩ ᱢᱟ ᱱᱮᱛᱟᱨ ᱢᱟᱠᱚ ᱠᱚᱢ ᱪᱟᱵᱟᱣ ᱠᱟᱱᱟ ᱤᱱᱟᱹᱛᱮ ᱵᱟᱠᱚ ᱧᱟᱢᱚᱜ ᱜᱮᱭᱟ ᱡᱟᱦᱟᱸ ᱛᱤᱥ ᱠᱚᱨᱮ ᱠᱚ ᱧᱟᱢᱚᱜ ᱜᱮᱭᱟ ᱩᱱᱠᱩ ᱫᱚᱞᱮ ᱫᱚᱞᱮ ᱜᱚᱡ ᱠᱚᱜᱮᱭᱟ ᱟᱨ ᱡᱚᱢᱠᱟ, ᱛᱟᱨ ᱟᱯᱮ ᱥᱮᱫ ᱫᱚ ᱛᱟᱦᱚᱞᱮ ᱪᱮᱫᱠᱟ ᱠᱚ ᱧᱟᱢᱚᱜ ᱜᱮᱭᱟ ᱠᱚᱢ ᱜᱮᱭᱟ ᱠᱚ ᱥᱮ ᱚᱱᱠᱟᱛᱮ ᱵᱮᱥᱤ ᱵᱟᱭᱥᱤ ᱠᱚ ᱧᱟᱢᱚᱜᱼᱟ ᱛᱚᱨᱦᱚᱫ ᱠᱚ?
ᱦᱳᱭ ᱵᱩᱭᱦᱟ ᱛᱚᱨᱦᱚᱫ ᱫᱚ ᱟᱞᱮᱥᱮᱫ ᱫᱚ ᱵᱷᱟᱜᱤ ᱠᱚ ᱧᱟᱢᱚᱜᱼᱟ ᱡᱟᱹᱥᱛᱤ ᱠᱩ ᱧᱟᱢᱚᱜᱼᱟ ᱟᱨ ᱵᱷᱟᱹᱜᱤ ᱜᱤᱞᱮᱥ ᱥᱮᱸᱫᱽᱨᱟ ᱫᱚᱞᱮ ᱥᱮᱸᱫᱽᱨᱟ ᱠᱚ ᱛᱷᱮᱱ ᱜᱤᱭᱟ᱾
ᱟᱪᱪᱷᱟ ᱟᱪᱪᱷᱟ ᱦᱟᱸ
ᱟᱫᱚ ᱟᱞᱮ ᱫᱚ ᱛᱚᱨᱦᱚᱫ ᱵᱤᱞᱤ ᱦᱚᱸᱞᱮ ᱥᱮᱸᱫᱽᱨᱟᱭ ᱜᱮᱭᱟ ᱡᱮᱦᱮᱛᱩ ᱛᱚᱨᱦᱚᱫ ᱵᱤᱞᱤ ᱦᱚᱸᱞᱮ ᱡᱚᱢ ᱜᱮᱭᱟ ᱚᱱᱟ ᱥᱟᱶᱛᱮ ᱛᱚᱨᱦᱚᱫ ᱨᱮᱭᱟᱜ ᱠᱷᱟᱞ ᱡᱟᱦᱟᱸ ᱫᱚ ᱚᱱᱟ ᱠᱷᱟᱞ ᱠᱟᱛᱮᱜ ᱟᱞᱮ ᱫᱚ ᱵᱟᱱᱟᱢ ᱠᱚᱦᱚᱸᱞᱮ ᱛᱮᱭᱟᱨ ᱜᱮᱞᱮᱭᱟ ᱟᱫᱚ ᱟᱯᱮ ᱥᱮᱫ ᱦᱚᱸ ᱛᱚᱨᱦᱚᱜ ᱠᱷᱟᱞ ᱠᱚᱫᱚ ᱠᱟᱹᱢᱤ ᱨᱮᱫᱚᱯᱮ ᱞᱟᱜᱟᱣ ᱜᱮᱭᱟ ᱥᱮ ᱵᱟᱝᱼᱟ?
ᱦᱮᱸ ᱚᱱᱟ ᱛᱚᱨᱦᱚᱫ ᱤᱭᱟᱹ ᱟᱫᱚ ᱫᱟᱹᱫᱩ ᱛᱟᱠᱚ ᱠᱚ ᱞᱟᱜᱟᱣ ᱜᱮᱭᱟ ᱛᱚᱨᱦᱚᱫ ᱚᱱᱟ ᱦᱟᱨ ᱛᱟ ᱚᱱᱟ ᱫᱚ ᱤᱡᱟᱹ ᱠᱚ ᱵᱮᱱᱟᱣ ᱜᱮᱭᱟ ᱚᱱᱟ ᱵᱟᱱᱟᱢ ᱠᱚ ᱵᱮᱱᱟᱣ ᱜᱮᱭᱟ ᱛᱚ ᱚᱱᱟᱛᱮ ᱞᱟᱜᱟᱣ ᱜᱮᱭᱟ ᱠᱚ᱾ ᱛᱟᱥᱮ ᱨᱚᱦᱚᱲ ᱠᱟᱛᱮ ᱠᱚ ᱫᱚᱦᱚ ᱠᱟᱜᱼᱟ ᱟᱨ ᱟᱯᱮ ᱥᱮᱫ ᱫᱚ ᱪᱮᱫ ᱠᱚᱯᱮ ᱵᱮᱱᱟᱣᱟ ᱛᱷᱟᱞᱮ ᱚᱱᱟ ᱦᱟᱨᱛᱟ ᱠᱚᱛᱮ ᱫᱚ?
ᱦᱳᱭ ᱟᱞᱮ ᱥᱮᱫ ᱦᱚᱸ ᱚᱱᱟ ᱦᱟᱨᱛᱟ ᱠᱚᱛᱮ ᱚᱱᱟ ᱵᱟᱱᱟᱢᱵ ᱫᱚᱞᱮ ᱛᱮᱭᱟᱨ ᱫᱚᱞᱮ ᱛᱮᱭᱟᱨ ᱜᱮᱭᱟ ᱟᱨ ᱵᱷᱟᱹᱜᱤ ᱜᱮᱞᱮ ᱛᱮᱭᱟᱨᱟ ᱪᱮᱫᱟᱜ ᱥᱮ ᱱᱮᱛᱟᱨ ᱦᱚᱸ ᱛᱚᱨᱦᱚᱫ ᱦᱟᱨᱛᱟ ᱛᱮᱜᱮ ᱵᱟᱱᱟᱢ ᱫᱚᱞᱮ ᱛᱮᱭᱟᱨ ᱫᱚᱞᱮ ᱛᱮᱭᱟᱨᱟ᱾ ᱛᱚᱵᱮ ᱵᱚᱭᱦᱟ ᱦᱚᱸᱜᱼᱚᱭ ᱛᱚᱨᱚᱦᱚᱫ ᱥᱮ ᱟᱨᱚ ᱢᱮᱱᱟᱜ ᱟᱠᱟᱫ ᱠᱚᱣᱟ ᱱᱚᱛᱮ ᱵᱟᱹᱨᱩᱰᱟᱝ ᱟᱯᱮ ᱫᱚ ᱵᱟᱹᱨᱩᱰᱟᱝ ᱥᱮᱸᱫᱽᱨᱟ ᱫᱚᱯᱮ ᱨᱟᱹᱥᱠᱟᱹᱜᱼᱟ ᱥᱮ ᱵᱟᱝ?
ᱩᱸ ᱦᱩᱸᱜ ᱟᱞᱮ ᱥᱮ ᱫᱚ ᱵᱟᱹᱨᱩᱰᱟᱝ ᱵᱳᱞᱛᱮ ᱫᱚ ᱟᱫᱚ ᱟᱞᱮᱥᱮᱫ ᱢᱟ ᱚᱝᱠᱟ ᱰᱚᱵᱟ ᱠᱚ ᱢᱮᱱᱟᱜᱼᱟ ᱛᱚ ᱟᱫᱚ ᱵᱟᱹᱨᱩᱰᱟᱝ ᱫᱚ ᱯᱩᱨᱟᱹ ᱫᱟᱜ ᱞᱮᱠᱷᱟᱱᱮ ᱯᱩᱨᱟᱹᱱᱟ ᱠᱷᱮᱛ ᱠᱚᱨᱮ ᱠᱷᱚᱥᱮ ᱠᱚ ᱩᱰᱩᱝ ᱚᱜᱼᱟ ᱟᱹᱭᱩᱵ ᱵᱮᱲᱟ ᱟᱫᱚ ᱟᱹᱭᱩᱵ ᱵᱮᱲᱟ ᱯᱩᱨᱟᱹ ᱪᱟᱞᱟᱜ ᱜᱮᱭᱟᱞᱮ ᱨᱟᱹᱥᱠᱟᱹ ᱠᱚᱛᱮ ᱟᱫᱚ ᱟᱯᱮ ᱫᱚ ᱛᱤᱨᱮᱯᱮ ᱥᱮᱸᱫᱽᱨᱟ ᱠᱚᱣᱟ ᱩᱝᱠᱩ ᱵᱟᱹᱨᱩᱰᱟᱝ ᱠᱚᱫᱚ ᱛᱟᱦᱚᱞᱮ?
ᱦᱳᱭ ᱵᱩᱭᱦᱟ ᱟᱞᱮ ᱦᱚᱸ ᱵᱟᱹᱨᱩᱰᱟᱝ ᱥᱤᱸᱫᱽᱨᱟ ᱫᱚᱞᱮ ᱫᱚᱢᱮ ᱜᱮᱞᱮ ᱨᱟᱹᱥᱠᱟᱹᱜ ᱜᱮᱭᱟ ᱪᱟᱞᱟᱜ ᱜᱮᱭᱟᱞᱮ ᱟᱞᱮ ᱫᱚ ᱵᱟᱹᱨᱩᱰᱟᱝᱥ ᱥᱮᱸᱫᱽᱨᱟ ᱫᱚᱞᱮ ᱪᱟᱞᱟᱜ ᱦᱚᱸᱜ ᱚᱝᱠᱟᱱ ᱚᱠᱛᱚ ᱡᱚᱠᱷᱚᱱ ᱞᱮ ᱧᱮᱞᱟ ᱟᱞᱮ ᱫᱚ ᱵᱮᱥᱤᱨ ᱵᱷᱟᱜᱽ ᱧᱮᱞᱚᱜ ᱠᱟᱱᱟ ᱡᱮ ᱦᱚᱸᱜ ᱚᱭ ᱯᱩᱭᱞᱩ ᱡᱟᱹᱯᱩᱫ ᱮ ᱞᱟᱜᱟᱣ ᱠᱮᱫᱟ ᱦᱮᱸ ᱥᱮ ᱫᱚᱢᱮ ᱜᱮ ᱫᱟᱜ ᱠᱮᱫᱟ ᱩᱫᱽᱜᱟᱹᱨ ᱯᱚᱨᱮ ᱟᱫᱚ ᱚᱱᱟ ᱧᱤᱫᱟᱹ ᱥᱩᱸᱡ ᱜᱮ ᱥᱚᱸᱜᱮ ᱛᱮᱞᱮ ᱩᱰᱩᱠᱚᱜᱼᱟ᱾ ᱴᱚᱪ ᱞᱟᱭᱤᱴ ᱟᱛᱮᱜ ᱴᱷᱮᱸᱜᱟ ᱠᱚ ᱟᱛᱮᱜ ᱥᱟᱸᱛ ᱢᱩᱥᱟᱨᱤ ᱠᱩ ᱮ ᱡᱷᱟᱹᱞᱤ ᱠᱩ ᱥᱟᱵ ᱠᱟᱛᱮᱫ ᱞᱮ ᱩᱰᱩᱠᱚᱼᱟ ᱟᱨ ᱧᱤᱫᱟᱹ ᱜᱤ ᱟᱞᱮᱫ ᱫᱚ ᱚᱝᱠᱟ ᱯᱩᱠᱷᱨᱤᱥ ᱫᱷᱟᱨᱮ ᱫᱷᱟᱨᱮᱛᱮ ᱪᱟᱞᱟᱜ ᱟᱞᱮ ᱚᱱᱟ ᱠᱚᱨᱮᱞᱮ ᱚᱨ ᱛᱮᱦᱮᱸᱱᱟ ᱮᱸᱜ ᱢᱩᱥᱟᱨᱤ ᱠᱩ ᱚᱱᱟ ᱥᱟᱶᱛᱮ ᱟᱨᱚᱞᱮ ᱤᱭᱟᱹ ᱦᱚᱸᱞᱮ ᱡᱟᱦᱟᱸ ᱫᱚ ᱵᱟᱹᱨᱩᱰᱟᱝ ᱠᱚᱦᱚᱸ ᱠᱚ ᱧᱟᱢᱚᱜᱼᱟ᱾ ᱩᱱᱠᱩ ᱞᱮ ᱫᱟᱞ ᱠᱚ ᱛᱟᱦᱮᱱᱟ ᱫᱟᱞ ᱜᱚᱡ ᱠᱚ ᱛᱟᱦᱮᱱ ᱜᱮᱭᱟᱞᱮ ᱟᱨ ᱵᱷᱟᱹᱜᱤ ᱜᱮ ᱧᱤᱫᱟᱹ ᱜᱮᱞᱮ ᱥᱮᱸᱫᱽᱨᱟ ᱟᱫᱚ ᱠᱟᱹᱴᱤᱡ ᱧᱤᱫᱟᱹ ᱥᱮᱸᱫᱽᱨᱟ ᱫᱚ ᱵᱚᱛᱚᱨ ᱜᱮᱭᱟ ᱪᱮᱫᱟᱜ ᱥᱮ ᱵᱤᱧ ᱠᱚᱠᱚ ᱛᱟᱦᱮᱸ ᱫᱟᱲᱮᱭᱟᱜᱼᱟ᱾ ᱩᱱᱠᱩ ᱛᱚ ᱵᱟᱨᱩᱰᱟᱝ ᱥᱮᱸᱫᱽᱨᱟ ᱠᱚ ᱦᱤᱡᱩᱜᱼᱟ ᱟᱨ ᱠᱚ ᱡᱚᱢ ᱦᱮᱸ ᱟᱫᱚ ᱚᱱᱟ ᱠᱷᱟᱹᱛᱤᱨ ᱛᱮ ᱠᱟᱹᱴᱤᱡ ᱥᱟᱵᱫᱷᱟᱱ ᱛᱮ ᱴᱚᱨᱪ ᱠᱚᱞᱮ ᱤᱫᱤ ᱛᱚᱨᱟ ᱠᱟᱜᱼᱟ ᱦᱚᱸ ᱤᱱᱟᱹᱜᱮ᱾
ᱟᱪᱪᱷᱟ ᱟᱪᱪᱷᱟ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱜᱮ ᱟᱫᱚ ᱦᱟ ᱧᱤᱫᱟᱹ ᱵᱮᱲᱟ ᱞᱮ ᱪᱟᱞᱟᱜ ᱜᱮᱭᱟ ᱧᱤᱫᱟᱹ ᱵᱮᱲᱟ ᱢᱟᱫᱚ ᱫᱚᱢᱮ ᱩᱰᱩᱝᱚᱜ ᱜᱮᱭᱟ ᱫᱟᱜ ᱞᱮᱠᱷᱟᱱᱮ᱾ ᱱᱟᱶᱟ ᱱᱟᱣᱟ ᱵᱚᱨᱥᱟ ᱞᱟᱜᱟᱣ ᱞᱮᱠᱷᱟᱱ ᱯᱩᱨᱟᱹ ᱫᱟᱜ ᱞᱮᱠᱷᱟᱱ ᱫᱚᱢᱮ ᱠᱚ ᱩᱩᱝᱚᱜ ᱜᱮᱭᱟ᱾ ᱛᱟᱨᱯᱚᱨᱮ ᱟᱹᱭᱩᱵ ᱵᱮᱲᱟ ᱜᱮᱞᱮ ᱪᱟᱞᱟᱜ ᱜᱮᱭᱟ, ᱛᱟᱨᱯᱚᱨᱮ ᱞᱟᱭᱤᱴ ᱠᱚᱫᱚ ᱟᱞᱮ ᱦᱚᱸᱞᱮ ᱤᱫᱤ ᱜᱮᱭᱟ ᱛᱟᱦᱚᱞᱮ ᱩᱱᱠᱩ ᱡᱟᱦᱟᱸᱭ ᱫᱚ ᱟᱫᱚ ᱡᱚᱢ ᱠᱚᱠᱚ ᱤᱭᱟᱹ ᱵᱤᱧ ᱠᱚᱠᱚ ᱩᱰᱩᱠ ᱵᱟᱲᱟᱜ ᱜᱮᱭᱟ ᱤᱱᱟᱹ ᱛᱮᱞᱮ ᱞᱟᱹᱭᱤᱴ ᱠᱚᱫᱞᱮ ᱤᱫᱤ ᱵᱟᱲᱟᱭ ᱜᱮᱭᱟ ᱟᱫᱚ ᱧᱟᱢ ᱦᱚᱸᱞᱮ ᱵᱷᱟᱜᱤ ᱜᱮᱞᱮ ᱧᱟᱢ ᱠᱚᱣᱟ ᱛᱟᱦᱚᱞᱮ ᱡᱚᱢ ᱠᱚᱫᱚ ᱪᱮᱫᱠᱟ ᱯᱮ ᱩᱛᱩ ᱵᱟᱲᱟ ᱠᱚᱣᱟ ᱚᱱᱠᱟ ᱩᱛᱩ ᱠᱚᱫᱚ?
ᱦᱳᱭ ᱵᱚᱭᱦᱟ ᱦᱚᱸᱜ-ᱚᱭ ᱵᱟᱹᱨᱩᱰᱟᱝ ᱫᱚ ᱟᱞᱮᱫ ᱫᱚ ᱠᱷᱟᱞ ᱠᱚᱣᱟᱞᱮ ᱟᱨ ᱡᱟᱦᱟᱸ ᱵᱚᱦᱚᱜ-ᱟ ᱞᱟᱡ ᱛᱮ ᱟᱨ ᱯᱩᱨᱟᱹ ᱠᱟᱴᱟ ᱰᱚᱜ ᱛᱮ ᱡᱟᱦᱟᱸ ᱫᱚ ᱠᱟᱹᱴᱩᱵ ᱠᱟᱹᱴᱩ ᱠᱟᱜ ᱚᱱᱛᱮ ᱫᱚᱞᱮ ᱜᱮᱫ ᱛᱟᱠᱚᱣᱟ ᱦᱮᱸ ᱥᱮ ᱡᱤᱞ ᱡᱤᱞ ᱥᱮᱫ ᱜᱮ ᱡᱚᱢ ᱫᱚᱞᱮ ᱡᱚᱢ ᱛᱟᱠᱚᱣᱟ ᱞᱟᱡ ᱛᱮ ᱫᱚᱞᱮ ᱜᱤᱛᱟ ᱠᱚᱣᱟ ᱟᱨ ᱡᱟᱦᱟᱸ ᱫᱚ ᱦᱟᱨᱛᱟ ᱦᱟᱨᱛᱟᱞ ᱦᱚᱞᱮ ᱜᱤᱰᱤ ᱠᱟᱛ ᱛᱟᱠᱚ ᱵᱟᱞᱮ ᱡᱚᱢ ᱛᱟᱠᱚ ᱛᱟᱦᱮᱱᱟ᱾
ᱦᱮᱸ ᱦᱮᱸ᱾
ᱟᱨ ᱡᱟᱦᱟᱸ ᱫᱚ ᱵᱟᱹᱨᱩᱰᱟᱝ ᱡᱤᱞ ᱫᱚ ᱟᱞᱮ ᱫᱚ ᱨᱟᱥᱮ ᱦᱚᱸ ᱥᱤᱵᱤᱞ ᱜᱮᱭᱟ ᱵᱷᱟᱹᱡᱤ ᱦᱚᱸ ᱥᱤᱵᱤᱞ ᱜᱮᱭᱟ᱾ ᱟᱨ ᱡᱟᱹᱥᱛᱤ ᱠᱟᱭᱛᱮ ᱟᱞᱮ ᱫᱚ ᱵᱟᱨᱩᱰᱟᱝ ᱡᱤᱞ ᱫᱚᱞᱮ ᱠᱩᱥᱤᱭᱟᱜᱼᱟ ᱵᱷᱟᱹᱡᱤ ᱟᱨ ᱱᱤᱭᱟᱹ ᱵᱟᱨᱚᱰᱟᱝ ᱫᱚ ᱮᱢᱚᱱ ᱡᱤᱞ ᱠᱟᱱᱟ ᱟᱢ ᱠᱟᱹᱴᱤᱡ ᱪᱩᱞᱢ ᱧᱮᱞᱟ ᱟᱨ ᱯᱷᱩᱞᱩᱜ ᱛᱟᱦᱮᱱᱟ ᱤᱥᱤᱱ ᱤᱥᱤᱱ ᱛᱮᱜᱮ ᱵᱟᱨᱩᱰᱟᱝ ᱡᱤᱞ ᱫᱚ ᱟᱞᱚᱜ ᱛᱟᱦᱮᱱᱟ ᱟᱫᱚ ᱱᱚᱝᱠᱟ ᱫᱚ ᱟᱢ ᱫᱚ ᱵᱟᱹᱨᱩᱰᱟᱝ ᱡᱤᱞ ᱩᱛᱩ ᱠᱚᱫᱚᱢ ᱩᱛᱩ ᱵᱟᱲᱟ ᱟᱠᱟᱜᱼᱟ ᱥᱮ ᱵᱟᱝ?
ᱦᱮᱸ ᱩᱛᱩ ᱫᱚ ᱩᱛᱩ ᱵᱟᱲᱟ ᱦᱩᱭ ᱠᱟᱱᱟ ᱛᱟᱯᱚᱨᱮ ᱦᱮᱸ ᱩᱛᱩ ᱠᱚ ᱟᱹᱰᱤ ᱪᱚᱨᱚᱠ ᱛᱟᱯᱚᱨᱮ ᱟᱞᱮᱥᱮᱫ ᱫᱚ ᱚᱱᱟ ᱨᱟᱥᱮ ᱫᱚ ᱟᱹᱰᱤ ᱡᱳᱨ ᱠᱚ ᱠᱩᱥᱭᱟᱜ ᱜᱮᱭᱟ ᱨᱟᱥᱮ ᱵᱟᱹᱨᱩᱰᱟᱝ ᱩᱛᱩ ᱩᱛᱩ ᱛᱮᱜᱮ ᱨᱟᱥᱮ ᱠᱚᱫᱚ ᱠᱚ ᱧᱩᱭ ᱜᱮᱭᱟ ᱛᱟᱦᱚᱞᱮ ᱟᱯᱮ ᱥᱮᱫ ᱫᱚ ᱚᱱᱟ ᱵᱟᱹᱨᱩᱰᱟᱝ ᱨᱟᱥᱮ ᱠᱚᱫᱚᱯᱮ ᱧᱩ ᱵᱟᱲᱟᱭ ᱜᱮᱭᱟ ᱥᱮ ᱵᱟᱝ?
ᱦᱳᱭ ᱵᱚᱭᱦᱟ ᱚᱱᱟ ᱵᱟᱨᱩᱰᱟᱝ ᱨᱟᱥᱤ ᱠᱚᱫᱚ ᱟᱞᱮ ᱥᱮᱫ ᱦᱚᱸ ᱫᱚᱢᱮᱞᱮ ᱠᱩᱥᱤᱭᱟᱜ-ᱟ ᱟᱨ ᱧᱩ ᱦᱚᱸᱞᱮ ᱧᱩᱭ ᱜᱮᱭᱟ᱾ ᱪᱮᱫᱟᱜ ᱥᱮ ᱡᱟᱹᱥᱛᱤ ᱜᱮᱞᱮ ᱡᱚᱢ ᱫᱚᱞᱮ ᱡᱚᱢᱟ ᱵᱟᱨᱩᱰᱟᱝ ᱡᱤᱞ᱾ ᱟᱨ ᱨᱟᱥᱮ ᱫᱚ ᱠᱩᱥᱤᱭᱟᱜ ᱜᱮᱭᱟ ᱫᱟᱠᱟ ᱥᱟᱶᱛᱮ ᱞᱚ ᱞᱚ ᱫᱚ ᱾ ᱚᱠᱟ ᱥᱟᱶᱛᱮ ᱦᱟᱲᱟᱢ ᱵᱩᱲᱦᱤ ᱠᱚᱦᱚᱸ ᱵᱷᱟᱹᱜᱤ ᱞᱮ ᱡᱚᱢ ᱦᱚᱪᱚ ᱠᱚᱣᱟ ᱨᱟᱱ ᱞᱮᱠᱟ ᱦᱚᱸ ᱠᱟᱹᱴᱤᱡ ᱫᱚ ᱠᱟᱹᱢᱤ ᱫᱚ ᱠᱟᱹᱢᱤ ᱜᱮᱭᱟ ᱵᱚᱨᱰᱟᱝᱜ ᱡᱤᱞ ᱫᱚ᱾
ᱟᱪᱪᱷᱟ ᱟᱪᱪᱷᱟ ᱟᱪᱪᱷᱟ ᱟᱨ ᱛᱟᱦᱚᱞᱮ ᱚᱱᱟ ᱤᱭᱟᱹ ᱠᱚᱫᱚ ᱚᱱᱟ ᱛᱚᱨᱦᱚᱫ ᱡᱤᱞ ᱫᱚ ᱛᱟᱦᱚᱞᱮ ᱪᱮᱫᱠᱟ ᱯᱮ ᱛᱩᱭ ᱜᱮᱭᱟ ᱛᱚᱨᱦᱚᱜ ᱡᱤᱞ᱾
ᱦᱳᱭ ᱛᱚᱨᱦᱚᱜ ᱡᱤᱞ ᱫᱚ ᱟᱞᱮ ᱫᱚ ᱚᱠ ᱚᱱᱝᱠᱟ ᱡᱟᱦᱟᱸ ᱫᱚ ᱵᱷᱟᱹᱡᱤ ᱞᱮᱠᱟ ᱞᱮ ᱵᱷᱟᱹᱡᱤ ᱭᱟ᱾ ᱢᱚᱥᱚᱞᱟ ᱫᱟᱣ ᱟᱛᱮᱜ ᱱᱮ ᱤᱭᱟᱹ ᱮᱸ ᱚᱝᱠᱟ ᱨᱟᱥᱮ ᱨᱟᱥᱮ ᱫᱚ ᱵᱟᱝ ᱚᱱᱠᱟ ᱪᱟᱯ ᱪᱟᱯ ᱠᱟᱹᱴᱤᱡ᱾
ᱛᱷᱮᱸ ᱛᱚᱨᱦᱚᱜ ᱡᱤᱞ ᱢᱟ ᱥᱤᱲᱤᱡ ᱜᱮᱭᱟ ᱛᱚ ᱠᱟᱹᱴᱤᱡ ᱵᱷᱟᱜᱮ ᱧᱚᱜ ᱵᱟᱢ ᱩᱛᱩ ᱞᱮᱠᱷᱟᱱ ᱵᱟᱢ ᱡᱚᱢ ᱫᱟᱲᱮᱭᱟᱜ-ᱟ ᱞᱟᱹᱭᱟ᱾ ᱠᱚ ᱡᱚᱢ ᱵᱟᱲᱟ ᱦᱩᱭ ᱠᱟᱱᱟ ᱛᱚ᱾
ᱦᱳᱭ᱾ ᱟᱸᱻ ᱛᱚᱨᱦᱚᱜ ᱡᱤᱞ ᱫᱚ ᱚᱱᱠᱟ ᱩᱱᱟᱹᱜ ᱡᱤᱞ ᱫᱚ ᱵᱟᱝ ᱛᱟᱦᱮᱸᱱ ᱨᱮᱦᱚᱸ ᱡᱟᱝ ᱫᱚ ᱡᱟᱹᱥᱛᱤ ᱟᱫᱚ ᱵᱚᱭᱦᱟ ᱛᱚᱨᱦᱚᱜ ᱡᱤᱞ ᱫᱚ ᱩᱱᱟᱹᱜ ᱵᱟᱝ ᱥᱤᱲᱤᱡ ᱨᱮᱦᱚᱸ ᱡᱟᱦᱟᱸ ᱫᱚ ᱟᱵᱩ᱾ ᱦᱚᱨᱚ ᱡᱤᱞ ᱚᱱᱟ ᱦᱚᱨᱚ ᱡᱤᱞ ᱫᱚ ᱡᱟᱹᱥᱛᱤ ᱠᱟᱭ ᱛᱮ ᱫᱚᱢᱮ ᱜᱮ ᱥᱤᱬᱤᱡᱼᱟ ᱫᱚᱢᱮ ᱜᱤᱥ
ᱟᱫᱚ ᱩᱱᱠᱩ ᱢᱟᱯᱮ ᱜᱚᱡ ᱠᱚᱣᱟ ᱦᱚᱨᱚ ᱢᱟ ᱟᱫᱚ ᱩᱱᱠᱩ ᱫᱚ ᱪᱮᱜ ᱠᱟ ᱪᱮᱜ ᱠᱟ ᱠᱚᱛᱮ ᱯᱮ ᱥᱟᱯ ᱯᱟ ᱠᱚᱣᱟ ᱥᱟᱯᱟ ᱩᱱᱠᱩ ᱢᱟ ᱪᱮ‌ ᱚᱱᱟ ᱥᱟᱯᱟ ᱠᱮᱜ ᱮ ᱟᱹᱰᱤ ᱡᱳᱨ ᱜᱮᱭᱟ᱾
ᱦᱳᱭ ᱵᱚᱭᱦᱟ ᱟᱞᱮ ᱫᱚ ᱮᱸ ᱛᱚᱨᱦᱚᱜ ᱫᱚᱞᱮ ᱥᱟᱯᱟ ᱫᱚᱞᱮ ᱥᱟᱯᱟ ᱠᱚᱣᱟ ᱟᱹᱰᱤ ᱮᱸ ᱵᱷᱟᱹᱜᱤ ᱜᱮᱞᱮ ᱥᱟᱯᱟ ᱫᱚᱞᱮ ᱥᱟᱯᱟ ᱠᱚᱣᱟ ᱛᱚᱨᱦᱚᱜ ᱫᱚ ᱟ‌ ᱦᱚᱨᱚ ᱦᱚᱸ ᱟᱹᱰᱤ ᱵᱷᱟᱹᱜᱤ ᱞᱮ ᱚ ᱦᱚᱨᱚ ᱨᱮᱭᱟᱜ ᱠᱟᱛᱷᱟᱢ ᱞᱟᱹᱭ ᱫᱟ ᱥᱮ ᱵᱚᱭᱦᱟ ᱛᱚᱨᱦᱚᱜ ᱨᱮᱭᱟᱜ ᱠᱟᱛᱷᱟᱢ‌ ᱞᱟᱹᱭ
ᱦᱮᱸ?
ᱦᱚᱨᱚ ᱨᱮᱭᱟᱜ ᱥᱮ ᱛᱚᱨᱦᱚᱜ ᱨᱮᱭᱟᱜ?
ᱦᱚᱨᱚ ᱦᱚᱨᱚ᱾
ᱦᱳᱭ ᱵᱚᱭᱦᱟ ᱦᱚᱨᱚ ᱫᱚ ᱚᱱᱮ ᱡᱟᱦᱟᱸ ᱩᱱᱤ ᱜᱚᱡ ᱫᱚ ᱠᱟᱹᱴᱤᱡ ᱚᱥᱩᱵᱤᱛᱟ ᱧᱚᱜ ᱜᱮᱭᱟᱭ ᱦᱚᱴᱚᱜ ᱩᱰᱩᱠ ᱠᱟᱛᱮᱜ ᱦᱚᱴᱚᱜ ᱞᱟᱦᱟ ᱜᱮᱫ ᱛᱟᱭ ᱦᱩᱭᱩᱜ-ᱟ, ᱜᱮᱜ ᱠᱟᱛᱮᱜ ᱟᱸ ᱩᱱᱤ ᱜᱚᱡᱮ ᱦᱩᱭᱩᱜ-ᱟ ᱵᱟᱠᱷᱟᱡ ᱛᱚ ᱵᱟᱢ ᱜᱚᱡ ᱫᱟᱹᱲᱤᱭ ᱭᱟ ᱩᱱᱤ ᱡᱟ ᱥᱚᱠᱛᱚ ᱦᱚᱲᱢᱚ ᱠᱟᱱ ᱛᱟᱭᱟ ᱩᱱᱤ ᱜᱚᱡ ᱠᱩᱴᱷᱤᱱ ᱜᱮᱭᱟ ᱦᱮᱸ ᱥᱮ᱾ ᱟᱫᱚ ᱚᱱᱟ ᱠᱷᱟᱹᱛᱤᱨ ᱛᱮ ᱟᱞᱮ ᱫᱚ ᱟᱜᱮ ᱚᱱᱟ ᱦᱚᱴ ᱦᱚᱴᱚᱜ ᱞᱟᱦᱟ ᱞᱮ ᱜᱮᱫ ᱛᱟᱭᱟ ᱛᱟᱯᱚᱨᱮ ᱩᱱᱤ ᱫᱚ ᱮᱸ ᱚᱱᱟ ᱡᱟᱦᱟᱸ ᱠᱷᱟᱯᱨᱟ ᱞᱮ ᱪᱷᱟᱲᱟᱣ ᱠᱟᱛᱮᱜ ᱩᱱᱤ ᱭᱟᱜ ᱡᱤᱞ ᱠᱚᱞᱮ ᱜᱮᱠ ᱛᱮᱸᱦᱮᱱᱟ᱾
ᱟᱪᱪᱷᱟ ᱩᱱᱠᱩ ᱫᱚᱯᱮ ᱩᱛᱩ ᱠᱚᱣᱟ᱾ ᱛᱟᱦᱚᱞᱮ ᱩᱱᱠᱩ ᱫᱚ ᱮᱠᱷᱮᱱᱟᱜ ᱜᱮ ᱚᱱᱟ ᱡᱮᱞ ᱥᱩᱢᱩᱝ ᱜᱮ ᱩᱛᱩᱭᱟ ᱥᱮ ᱡᱟᱦᱟᱸ ᱱᱟᱜ ᱠᱚ ᱚᱱᱠᱟ ᱢᱮᱥᱟ ᱴᱮᱥᱟ ᱠᱟᱛᱮᱜ ᱠᱚ ᱩᱛᱩᱭ ᱜᱮᱭᱟ?
ᱟᱫᱚ ᱡᱟᱦᱟᱸ ᱫᱚ ᱚᱸ ᱩᱛᱩ ᱫᱚ ᱡᱤᱞ ᱥᱩᱢᱩᱝ ᱜᱮ ᱟᱫᱚ